ᱦᱮᱞᱳ
ᱦᱮᱸ ᱮᱸ ᱨᱚᱲ ᱟᱸᱡᱚᱢᱚᱜ ᱠᱟᱱᱟ?
ᱨᱚᱲ ᱟᱹᱰᱤ ᱨᱤᱞᱟᱹ ᱢᱟᱞᱟ
ᱩᱸ ᱪᱮᱜ ᱵᱤᱱ ᱞᱮᱭ ᱫᱟ?
ᱟᱨ ᱟᱹᱞᱤᱧᱟᱜ ᱨᱚᱲ ᱵᱤᱱ ᱟᱸᱡᱚᱢ ᱧᱟᱢ ᱫᱟ?
ᱦᱮᱸ ᱦᱮᱸ ᱱᱤᱛᱳᱜ ᱫᱚ ᱵᱷᱟᱹᱜᱤ ᱴᱷᱤᱠ ᱟᱸᱡᱚᱢ ᱧᱟᱢᱚᱜ ᱠᱟᱱᱟ᱾
ᱟᱪᱪᱷᱟ ᱟᱪ ᱛᱟᱦᱞᱮ ᱪᱮᱜ ᱠᱚᱵᱤᱱ ᱪᱤᱠᱟᱹ ᱵᱟᱲᱟᱭᱮᱜ-ᱟ?
ᱪᱮᱫ ᱠᱚᱦᱚᱸ ᱪᱤᱠᱟᱹ ᱫᱚ ᱵᱟᱝ ᱱᱚᱜ-ᱚᱭ ᱢᱮᱱᱟᱜ ᱵᱟᱲᱟ ᱟᱠᱟᱜ ᱞᱤᱧ ᱜᱮᱭᱟ ᱚᱝᱠᱟ ᱫᱩᱲᱩᱵ ᱵᱟᱲᱟ ᱠᱟᱱ ᱜᱮᱭᱟᱞᱤᱧ ᱟᱨ ᱟᱹᱵᱤᱱ ᱫᱚ ᱪᱮᱫ ᱵᱤᱱ ᱪᱤᱠᱟᱹᱭ ᱫᱟ?
ᱦᱳᱭ ᱟᱹᱞᱤᱧ ᱦᱚᱸ ᱱᱤᱛᱳᱜ ᱫᱚ ᱚᱝᱠᱟ ᱜᱮ ᱟᱹᱵᱤᱱ ᱞᱮᱠᱟ ᱜᱮᱞᱤᱧ ᱫᱩᱲᱩᱵ ᱵᱟᱲᱟ ᱟᱠᱟᱱ ᱜᱮᱭᱟ᱾ ᱟᱫᱚ ᱱᱦᱟᱜ ᱱᱟᱯᱟᱭ ᱵᱟᱲᱟᱭ ᱜᱮᱛᱚ?
ᱦᱮᱸ ᱱᱤᱛᱳᱜ ᱫᱚ ᱱᱚᱜ-ᱚᱭ ᱱᱟᱯᱟᱭ ᱵᱟᱲᱟ ᱜᱮ ᱢᱮᱱᱟᱜ ᱠᱟᱜ ᱞᱤᱧᱟ᱾ ᱟᱨ ᱟᱹᱵᱤᱱ ᱜᱤ? ᱦᱮᱸ ᱜᱷᱟᱨᱚᱪᱽ ᱠᱚᱨᱮ ᱦᱚᱸ ᱥᱟᱱᱟᱢ ᱦᱚᱲᱜᱮ ᱱᱟᱯᱟᱭ ᱜᱮ ᱢᱮᱱᱟᱜ ᱟᱠᱟᱜ ᱠᱚᱣᱟ ᱟᱵᱤᱱ ᱜᱮ ᱪᱮᱫ ᱞᱮᱠᱟ? ᱢᱮᱱᱟᱜ ᱵᱤᱱᱟ ᱟᱨ ᱜᱷᱟᱨᱚᱧᱡᱽ ᱠᱚᱨᱮᱱ ᱥᱟᱱᱟᱢ ᱦᱚᱲ ᱟᱠᱟᱞᱮᱠᱟ ᱢᱮᱱᱟᱜ ᱠᱟᱜ ᱠᱚᱣᱟ?
ᱦᱳᱭ ᱟᱹᱞᱤᱧ ᱦᱚᱸ ᱱᱟᱜ ᱱᱤᱛᱳᱜ ᱫᱚ ᱪᱟᱸᱫᱳᱣᱟᱜ ᱫᱟᱭᱟ ᱫᱩᱞᱟᱹᱲ ᱛᱮᱫᱚ ᱟᱸ ᱥᱮ ᱚᱲᱟᱜ ᱦᱚᱲ ᱜᱷᱟᱨᱚᱪᱽ ᱠᱚᱨᱮ ᱦᱚᱸ ᱱᱟᱯᱟᱭ ᱜᱮ ᱥᱟᱱᱟᱢ ᱜᱮ ᱢᱮᱱᱟᱜ ᱟᱠᱟᱜ ᱞᱮᱭᱟ᱾
ᱦᱮ
ᱦᱚᱸ ᱟᱨ ᱱᱟᱯᱟᱭ ᱵᱚᱱ ᱛᱟᱦᱮᱸ ᱞᱮᱝ ᱠᱷᱟᱱ ᱜᱮ ᱵᱷᱟᱜᱤ ᱥᱮ,
ᱦᱳᱭ ᱦᱳᱭ ᱡᱷᱚᱛᱚ ᱦᱚᱲ ᱜᱮᱵᱚᱱ ᱠᱷᱚᱡᱚᱜ ᱜᱮᱭᱟ ᱱᱟᱯᱟᱭ ᱛᱟᱦᱮᱱ ᱛᱮ᱾
ᱦᱳᱭ ᱦᱳᱭ ᱟᱨ ᱱᱮᱛᱟᱨ ᱫᱤᱱ ᱢᱟ ᱱᱟᱯᱟᱭ ᱛᱟᱦᱮᱸ ᱫᱚ ᱡᱟᱹᱥᱛᱤ ᱜᱮ ᱫᱚᱨᱠᱟᱨ ᱠᱟᱱᱟ ᱥᱮ᱾
ᱦᱳᱭ ᱦᱳᱭ
ᱪᱮᱫᱟᱜ ᱥᱮ ᱪᱟᱥ ᱠᱟᱹᱢᱤ ᱠᱚ ᱢᱮᱱᱟᱜ ᱟᱠᱟᱜ-ᱟ ᱟᱨ ᱟᱵᱚ ᱢᱟ ᱨᱮᱸᱜᱮᱡ ᱦᱚᱲᱢᱟ ᱵᱟᱵᱚᱱ ᱪᱟᱥ ᱞᱮᱠᱷᱟᱱ ᱛᱚ ᱡᱚᱢ ᱵᱟᱵᱚᱱ ᱡᱚᱢ ᱵᱟᱵᱚᱱ ᱧᱟᱢᱟ ᱥᱮ,
ᱦᱳᱭ ᱦᱳᱭ
ᱛᱟᱦᱚᱞᱮ ᱱᱤᱭᱟᱹ ᱜᱷᱟᱹᱲᱤᱡ ᱢᱟ ᱥᱟᱱᱟᱢ ᱦᱚᱲ ᱜᱮ ᱱᱟᱯᱟᱭ ᱜᱮ ᱛᱟᱦᱮᱸ ᱞᱟᱹᱠᱛᱤᱭᱟᱵᱚᱱ ᱠᱟᱱᱟ
ᱦᱳᱭ ᱚᱱᱟ ᱢᱟ ᱥᱟᱹᱨᱤ ᱠᱟᱛᱷᱟ ᱜᱮᱵᱮᱱ ᱞᱟᱹᱭ ᱠᱮᱫᱟ ᱟᱨ ᱱᱤᱛᱚᱜ ᱢᱟ ᱱᱚᱜ-ᱚᱭ ᱧᱮᱞᱚᱜ ᱠᱟᱱᱟ ᱢᱟᱱᱮ ᱠᱤᱪᱷᱩ ᱫᱤᱱ ᱱᱚᱜ-ᱚᱭ ᱧᱮᱞᱚᱜ ᱠᱟᱱᱟ ᱡᱮ ᱢᱤᱢᱤᱫ ᱫᱷᱟᱣ ᱠᱟᱛᱮᱫ ᱫᱟᱜ ᱡᱟᱹᱨᱤᱭᱟᱵᱚᱱ ᱠᱟᱱᱟᱭ ᱠᱤ ᱢᱤᱫ ᱫᱷᱟᱣ ᱠᱟᱛᱮ ᱥᱮᱛᱳᱝ ᱟᱵᱚᱱ ᱠᱟᱱᱟᱭ᱾ ᱚᱱᱟ ᱠᱷᱟᱹᱛᱤᱨ ᱛᱮ ᱱᱚᱣᱟ ᱟᱹᱛᱩ ᱫᱤᱥᱚᱢ ᱠᱚᱨᱤᱱ ᱦᱚᱲ ᱠᱚᱦᱚᱸ ᱩᱸ ᱦᱚᱲ ᱠᱚ ᱛᱟᱞᱟ ᱨᱮᱦᱚᱸ ᱟᱹᱰᱤ ᱜᱟᱱ ᱱᱚᱝᱠᱟ ᱨᱩᱣᱟᱹ ᱦᱟᱹᱥᱩ ᱧᱮᱞ ᱧᱟᱢᱚᱜ ᱠᱟᱱᱟ᱾
ᱦᱳᱭ ᱦᱳᱭ ᱟᱫᱚ ᱱᱟᱜ ᱚᱝᱠᱟ ᱡᱤᱭᱚᱱ ᱨᱮᱫᱚ ᱟᱹᱰᱤ ᱟᱹᱰᱤ ᱜᱚᱴᱟᱝ ᱜᱮ ᱚᱝᱠᱮ ᱮᱴᱠᱮᱴᱚᱬᱮ ᱫᱚ ᱛᱟᱦᱮᱱ ᱜᱮᱭᱟ ᱥᱮ ᱫᱩᱠ ᱠᱚᱥᱴᱚ ᱫᱚ ᱛᱟᱦᱮᱱ ᱜᱮᱭᱟ,
ᱦᱟᱭ ᱦᱟᱭ
ᱟᱫᱚ ᱚᱱᱟ ᱥᱟᱶ ᱥᱟᱶ ᱛᱮᱜᱮ ᱱᱟᱯᱟᱭ ᱛᱟᱦᱮᱸ ᱨᱮᱱᱟᱜ ᱵᱚᱱ ᱪᱮᱥᱴᱟᱭᱟ ᱟᱨ ᱡᱤᱭᱚᱱ ᱨᱮᱫᱚ ᱚᱱᱠᱟ ᱨᱩᱣᱟᱹ ᱥᱮ ᱟᱭᱢᱟ ᱨᱚᱠᱚᱢ ᱮᱴᱠᱮᱴᱚᱬᱮ ᱦᱩᱭ ᱫᱟᱲᱮᱭᱟᱜᱼᱟ᱾
ᱦᱮᱸ, ᱟᱨ ᱱᱚᱜᱼᱚᱭ ᱱᱤᱛᱚᱜ ᱫᱚ ᱦᱟᱸᱜ ᱧᱮᱞ ᱧᱟᱢᱚᱜ ᱠᱟᱱᱟ ᱡᱟᱹᱥᱛᱤ ᱠᱟᱭᱛᱮ, ᱟᱵᱚ ᱢᱟᱹᱱᱢᱤ ᱡᱤᱭᱚᱱ ᱨᱮ ᱢᱟᱱᱮ ᱡᱟᱹᱥᱛᱤ ᱠᱟᱭᱛᱮ ᱨᱳᱜᱽ ᱟᱡᱟᱨ ᱠᱚᱦᱚᱸ, ᱵᱟᱹᱭ ᱵᱟᱹᱭᱛᱮ ᱡᱟᱹᱥᱛᱤ ᱤᱫᱤᱜ ᱠᱟᱱᱟ ᱟᱫᱚ ᱫᱤᱱᱠᱮ ᱫᱤᱱ ᱧᱮᱞ ᱧᱟᱢᱚᱜ ᱠᱟᱱᱟ ᱡᱮ, ᱱᱟᱣᱟ ᱱᱟᱣᱟ ᱫᱤᱱᱜᱮ ᱨᱳᱜᱽ ᱟᱡᱟᱨ ᱠᱚ ᱟᱵᱚ ᱛᱟᱞᱟᱨᱮ ᱜᱷᱮᱨᱟᱣ ᱮᱥᱮᱫᱮᱜ ᱵᱚᱱᱟ ᱥᱮ ᱟᱵᱚ ᱥᱟᱢᱟᱝ ᱛᱮ ᱦᱤᱡᱩᱜ ᱠᱟᱱᱟᱢ ᱚᱱᱟ ᱤᱫᱤ ᱠᱟᱛᱮᱜ ᱵᱤᱱ ᱞᱟᱹᱭᱟ ᱡᱮ ᱟᱵᱚ ᱢᱟᱱᱮ ᱪᱮᱫ ᱠᱷᱟᱹᱛᱤᱨ ᱛᱮ ᱱᱚᱝᱠᱟ? ᱱᱟᱣᱟ ᱱᱟᱣᱟ ᱨᱳᱜᱽ ᱟᱡᱟᱨ ᱨᱮᱵᱚᱱ ᱯᱟᱲᱟᱜ ᱠᱟᱱᱟ ᱚᱱᱟ ᱠᱚ ᱤᱫᱤ ᱡᱩᱫᱤ ᱵᱟᱰᱟᱭ ᱢᱮᱱᱟᱜ ᱛᱟᱵᱤᱱ ᱠᱷᱟᱱ ᱞᱟᱹᱭ ᱠᱮᱭᱟᱵᱤᱱ᱾
ᱟᱹᱞᱤᱧ ᱫᱚ ᱱᱟᱜ ᱠᱷᱟᱱ ᱩᱱᱟᱹᱜ ᱴᱟ ᱫᱚ ᱱᱟᱜ ᱠᱷᱟᱱ ᱵᱟᱹᱞᱤᱧ ᱵᱟᱲᱟᱭᱟ᱾ ᱫᱚ ᱡᱟᱦᱟᱸ ᱛᱤᱱᱟᱹᱜ ᱞᱤᱧ ᱵᱟᱲᱟᱭᱟ ᱩᱱᱟᱹᱜ ᱞᱤᱧ ᱞᱟᱹᱭᱟᱵᱤᱱᱟ᱾
ᱦᱮᱸ ᱦᱮᱸ,
ᱟᱵᱚ ᱢᱟ ᱟᱹᱰᱤ ᱜᱚᱴᱟᱝ ᱨᱳᱜᱽ ᱟᱡᱟᱨ ᱜᱮ ᱢᱮᱱᱟᱜ ᱟᱠᱟᱫ ᱛᱟᱵᱚᱱᱟ ᱥᱮ᱾
ᱦᱳᱭ᱾
ᱟᱫᱚ ᱚᱝᱠᱟ ᱜᱮ ᱟᱭᱢᱟ ᱨᱚᱠᱚᱢ, ᱢᱮᱱᱟᱜ ᱟᱠᱟᱫ ᱛᱟᱵᱚᱱᱟ᱾ ᱨᱩᱣᱟᱹ ᱦᱟᱹᱥᱩ ᱥᱮ ᱞᱟᱡ ᱦᱟᱹᱥᱩ ᱠᱚ ᱵᱚᱦᱚᱜ ᱦᱟᱹᱥᱩ ᱠᱚ᱾
ᱦᱮᱭ,
ᱢᱟᱱᱮ ᱦᱚᱲᱢᱚ ᱨᱮᱱᱟᱜ ᱥᱟᱱᱟᱢᱟᱜ ᱜᱮ ᱢᱮᱱᱟᱜ ᱟᱠᱟᱫ ᱟᱵᱚᱱᱟ ᱵᱳᱜᱮ ᱵᱟᱹᱲᱤᱡ, ᱟᱫᱚ ᱱᱟᱜ ᱚᱝᱠᱟ ᱜᱮ᱾ ᱤᱭᱟᱹ ᱠᱟᱛᱮᱜ ᱜᱮ ᱪᱟᱞᱟᱜ ᱦᱩᱭᱩᱜ ᱛᱟᱵᱚᱱᱟ ᱡᱤᱭᱚᱱ ᱰᱟᱦᱟᱨ ᱫᱚ ᱞᱟᱦᱟᱭ ᱦᱩᱭᱩᱜ ᱛᱟᱵᱚᱱᱟ᱾ ᱫᱩᱠ ᱠᱚᱥᱴᱚ ᱠᱚ ᱥᱟᱦᱟᱣ ᱠᱟᱛᱮᱜ ᱜᱮ᱾
ᱦᱮᱭ,
ᱟᱫᱚ ᱱᱟᱜ ᱟᱹᱞᱤᱧ ᱦᱚᱸ ᱚᱝᱠᱟᱞᱤᱧ ᱞᱟᱹᱭᱮᱜ ᱛᱟᱦᱮᱸᱡ᱾ ᱩᱜ ᱟᱵᱚ ᱛᱟᱦᱚᱞᱮ ᱱᱚᱝᱠᱟ ᱢᱟᱹᱱᱢᱤ ᱡᱤᱭᱚᱱ ᱫᱚ ᱢᱮᱱᱟᱜ ᱟᱠᱟᱫ ᱛᱟᱵᱚᱱᱟ ᱥᱮ᱾
ᱦᱮᱸ
ᱛᱟᱦᱮᱞᱮ ᱞᱟᱹᱭᱮᱜ ᱛᱟᱦᱮᱸᱜ ᱚᱝᱠᱟ ᱟᱵᱚ ᱢᱟ, ᱚᱝᱠᱟ ᱟᱹᱰᱤ ᱜᱟᱱ ᱜᱮᱵᱚᱱ ᱨᱩᱣᱟᱹ ᱦᱟᱹᱥᱳᱜ ᱠᱟᱱᱟ ᱥᱮᱵᱚᱱ, ᱦᱟᱱᱟ ᱱᱤᱭᱟᱹᱜ ᱠᱟᱱᱟ ᱵᱚᱦᱩ ᱨᱚᱠᱚᱢ᱾
ᱦᱮ
ᱟᱫᱚ ᱱᱟᱜ ᱟᱵᱚ ᱱᱟᱜᱠᱷᱟᱱ ᱚᱝᱠᱟ, ᱵᱷᱟᱜᱮ ᱛᱟᱦᱮᱸ ᱞᱟᱹᱜᱤᱫ ᱥᱮ ᱦᱚᱲᱢᱚ ᱠᱚ ᱛᱤ ᱡᱟᱸᱜᱟ ᱠᱚ ᱢᱮᱫ ᱠᱚ ᱞᱩᱛᱩᱨ ᱠᱚ ᱥᱟᱱᱟᱢᱟᱜ ᱜᱮ ᱟᱫᱚ ᱱᱟᱜ ᱠᱷᱟᱱ, ᱪᱮᱫ ᱪᱤᱠᱟᱹ ᱞᱮᱠᱷᱟᱱ ᱢᱟᱱᱮ ᱵᱷᱟᱜᱤ ᱵᱚᱱ ᱛᱟᱦᱮᱱᱟ ᱟᱵᱚ?
ᱦᱩᱸ ᱦᱳᱭ᱾
ᱢᱟᱱᱮ ᱡᱩᱫᱤ ᱠᱟᱹᱴᱤᱡ ᱵᱤᱱ ᱟᱹᱵᱤᱱ ᱦᱚᱸᱵᱤᱱ ᱵᱟᱲᱟᱭ ᱞᱮᱠᱷᱟᱱ ᱵᱤᱱ ᱞᱟᱹᱭ ᱟᱹᱞᱤᱧ ᱠᱮᱭᱟ᱾
ᱟᱹᱞᱤᱧᱟᱜ ᱵᱟᱰᱟᱭ ᱛᱮᱫᱚ ᱡᱟᱦᱟᱸ, ᱢᱟᱱᱮ ᱢᱟᱹᱱᱢᱤ ᱡᱤᱭᱚᱱ ᱨᱮ ᱫᱚ ᱨᱩᱣᱟᱹ ᱦᱥᱩ ᱫᱚ, ᱡᱮ ᱵᱟᱝ ᱛᱟᱦᱮᱱᱟ ᱚᱱᱠᱟᱱ ᱠᱟᱛᱷᱟ ᱫᱚ ᱵᱟᱝ ᱠᱟᱱᱟ᱾ ᱨᱩᱣᱟᱹ ᱦᱟᱹᱥᱩ ᱫᱚ ᱛᱟᱦᱮᱱ ᱜᱮᱭᱟ ᱾ ᱢᱟᱹᱱᱢᱤ ᱢᱟᱛᱨᱮ ᱥᱮ ᱦᱚᱲ ᱢᱟᱛᱨᱮᱜᱮ ᱥᱮ ᱟᱵᱚ ᱡᱤᱵ ᱡᱤᱭᱟᱹᱞᱤ ᱾ ᱡᱟᱦᱟᱸ ᱛᱤᱱᱟᱹᱜ ᱜᱮ ᱢᱮᱱᱟᱜ ᱠᱚᱣᱟ ᱡᱷᱚᱛᱚ ᱦᱚᱲᱟᱜ ᱜᱮ ᱾ ᱢᱟᱱᱮ ᱡᱟᱦᱟᱸᱦᱟᱱᱟᱜ ᱵᱟ ᱡᱟᱦᱟᱱᱟᱜ ᱨᱩᱣᱟᱹ ᱦᱟᱹᱥᱩ ᱫᱚ ᱛᱟᱦᱮᱱ ᱜᱮᱭᱟ ᱾ ᱡᱮᱢᱚᱱ ᱡᱤᱵᱼᱡᱤᱭᱟᱹᱞᱤ ᱠᱚᱫᱚ ᱞᱟᱹᱭ ᱜᱮᱥᱮ ᱵᱟᱝᱠᱚ ᱞᱟᱹᱭ ᱫᱟᱲᱮᱭᱟᱜᱼᱟ ᱢᱚᱪᱟᱛᱮ ᱠᱤᱱᱛᱩ ᱾ ᱢᱟᱱᱮ ᱩᱱᱠᱩ ᱛᱟᱞᱟ ᱨᱮᱦᱚᱸ ᱛᱟᱦᱮᱱ ᱜᱮᱭᱟ ᱟᱵᱚ ᱫᱚ ᱾ ᱢᱚᱸᱡᱟ ᱛᱮᱵᱚᱱ ᱨᱚᱲ ᱫᱟᱲᱮᱭᱟᱜ ᱛᱟᱵᱚ ᱫᱚᱵᱚᱱ ᱞᱟᱹᱭᱟ ᱡᱮ ᱱᱚᱣᱟ ᱥᱮ ᱱᱚᱣᱟ ᱦᱟᱹᱥᱩᱧ ᱠᱟᱱᱟ ᱾
ᱦᱳᱭ ᱦᱳᱭ ᱾
ᱱᱚᱝᱠᱟ ᱜᱮ ᱛᱟᱦᱮᱱ ᱜᱮᱭᱟ ᱡᱮᱢᱚᱱ ᱞᱟᱡ ᱦᱥᱩ ᱵᱚᱦᱚᱜ ᱦᱟᱥᱩ ᱾ ᱱᱚᱣᱟ ᱠᱚᱫᱚ ᱛᱟᱦᱮᱱ ᱜᱮᱭᱟ ᱟᱨ ᱛᱟᱦᱮᱸ ᱦᱚᱸ ᱞᱟᱹᱠᱛᱤ ᱠᱟᱱ ᱜᱮᱭᱟ ᱪᱮᱫᱟᱜ ᱥᱮ ᱾ ᱩᱸ ᱢᱟᱱᱮ ᱨᱩᱣᱟᱹ ᱦᱟᱹᱥᱩ ᱦᱚᱸ ᱦᱚᱲᱢᱚᱨᱮ ᱛᱟᱦᱮᱱ ᱫᱚᱨᱠᱟᱨ ᱜᱮ ᱾ ᱚᱱᱟ ᱥᱟᱶ ᱥᱟᱶᱛᱮ ᱱᱚᱝᱠᱟ ᱫᱚ ᱢᱤᱫᱴᱟᱝ ᱱᱚᱨᱢᱟᱞ ᱥᱟᱵᱷᱟᱵᱤᱠ ᱵᱮᱯᱟᱨ ᱠᱟᱱᱟ ᱚᱱᱟ ᱥᱟᱶ ᱥᱟᱶᱛᱮ ᱾ ᱧᱮᱞᱚᱜ ᱠᱟᱱᱟ ᱡᱮ ᱱᱮᱛᱟᱨ ᱱᱮᱛᱟᱨ ᱡᱩᱜᱽ ᱨᱮᱫᱚ ᱾ ᱚᱱᱮ ᱥᱮᱫᱟᱭ ᱠᱷᱚᱱ ᱫᱚ ᱟᱹᱰᱤ ᱱᱟᱶᱟ ᱱᱟᱶᱟ ᱨᱳᱜᱽ ᱟᱡᱟᱨ ᱛᱮᱵᱚᱱ ᱜᱷᱮᱨᱟᱣ ᱦᱤᱡᱩᱜ ᱠᱟᱱᱟ ᱾
ᱦᱳᱭ ᱦᱳᱭ ᱾
ᱡᱟᱦᱟᱸ ᱠᱷᱟᱹᱛᱤᱨ ᱛᱮᱫᱚ ᱢᱟᱱᱮ ᱰᱟᱠᱛᱟᱨ ᱚᱲᱟᱜ ᱠᱚᱨᱮ ᱨᱟᱱ ᱦᱚᱸ ᱵᱟᱝ ᱧᱟᱯᱟᱢ ᱠᱟᱱᱟ ᱟᱫᱚ ᱾ ᱟᱹᱞᱤᱧᱟᱜ ᱢᱚᱱᱮ ᱛᱮᱫᱚ ᱱᱚᱣᱟ ᱫᱚ ᱞᱟᱹᱭᱟ ᱡᱮ ᱾ ᱠᱤᱱᱛᱩ ᱟᱵᱚ ᱠᱷᱟᱹᱛᱤᱨ ᱜᱮ ᱱᱚᱣᱟ ᱨᱳᱜᱽ ᱟᱡᱟᱨ ᱠᱚᱫᱚ ᱦᱩᱭᱩᱜ ᱠᱟᱱᱟ ᱡᱮᱢᱚᱱ ᱥᱮᱫᱟᱭ ᱫᱚ ᱾ ᱢᱟᱱᱮ ᱦᱩᱲᱩ ᱠᱚᱠᱚ ᱪᱟᱥ ᱟᱨ ᱡᱟᱦᱟᱱᱟᱜ ᱜᱮᱠᱚ ᱪᱟᱥ ᱢᱟᱱᱮ ᱠᱷᱚᱛ ᱾ ᱫᱟᱜ ᱛᱮ ᱪᱟᱥ ᱠᱟᱛᱮᱫ ᱜᱮ ᱠᱚ ᱡᱚᱢ ᱧᱩᱭ ᱛᱟᱦᱮᱸ ᱱᱤᱛᱚᱜ ᱫᱚ ᱡᱷᱚᱛᱚ ᱠᱤᱪᱷᱩ ᱾ ᱟᱵᱚᱣᱟᱜ ᱥᱟᱨ ᱵᱤᱥ ᱪᱮᱛᱟᱱ ᱨᱮ ᱾ ᱡᱚᱢ ᱡᱟᱦᱱᱟᱜ ᱡᱤᱱᱤᱥ ᱵᱩᱱ ᱦᱟᱨᱟ ᱦᱚᱪᱚᱭᱮᱜᱼᱟ ᱛᱟᱯᱚᱨᱮ ᱵᱩᱱ ᱾ ᱡᱚᱢᱮᱜᱼᱟ ᱵᱚᱱ ᱛᱟᱨᱯᱚᱨᱮ ᱡᱟᱸᱦ ᱡᱤᱞ ᱠᱚᱦᱚᱸ ᱵᱚᱱ ᱾ ᱡᱟᱦᱟᱸ ᱯᱩᱱᱰ ᱥᱤᱢ ᱠᱚᱵᱚᱱ ᱡᱚᱢ ᱠᱚᱣᱟ ᱩᱱᱠᱩ ᱠᱚᱦᱚᱸ ᱩᱱᱠᱩ ᱫᱚ ᱾ ᱡᱟᱦᱟᱸ ᱠᱷᱟᱹᱛᱤᱨ ᱛᱮ ᱠᱚᱢ ᱫᱤᱱ ᱨᱮᱠᱚ ᱦᱟᱨᱟᱜ ᱠᱟᱱᱟ ᱩᱱᱠᱩᱣᱟᱜ ᱾ ᱟ ᱡᱤᱞ ᱠᱚ ᱡᱚᱢ ᱠᱟᱛᱮ ᱦᱚᱲᱢᱚ ᱠᱚ ᱵᱟᱹᱲᱤᱡᱚᱜ ᱠᱟᱱ ᱛᱟᱵᱚᱱᱟ ᱟᱨᱚᱸ ᱡᱟᱹᱥᱛᱤ ᱠᱟᱭᱛᱮ ᱧᱮᱞᱚᱜ ᱠᱟᱱ ᱾ ᱛᱚ ᱫᱚᱢ ᱵᱟᱡᱟᱨ ᱠᱚᱨᱮ ᱵᱚᱱ ᱛᱟᱦᱮᱱ ᱠᱟᱱᱟ ᱵᱟᱡᱟᱨ ᱨᱮᱱ ᱾ ᱡᱟᱹᱥᱛᱤ ᱥᱩᱱᱩᱢ ᱡᱤᱱᱤᱥ ᱠᱚᱵᱚᱱ ᱡᱚᱢ ᱮᱫᱟ ᱚᱱᱟ ᱠᱷᱟᱹᱛᱤᱨ ᱦᱚᱸ ᱟᱵᱚᱣᱟᱜ ᱦᱚᱲᱢᱚ ᱟᱹᱰᱤ ᱡᱳᱨ ᱜᱮ ᱠᱷᱚᱛᱤᱭᱮᱫ ᱛᱟᱵᱚᱱᱟᱭ ᱾ ᱱᱚᱝᱠᱟ ᱫᱤᱱ ᱠᱤ ᱫᱤᱱ ᱾ ᱤᱱ ᱛᱮ ᱠᱷᱩᱚᱛᱤ ᱪᱟᱞᱟᱜ ᱠᱟᱱ ᱛᱟᱵᱚ ᱛᱮ ᱨᱳᱜᱽ ᱟᱡᱟᱨ ᱛᱮ ᱜᱷᱮᱨᱟᱭᱮᱫ ᱵᱚᱱᱟ ᱟᱵ ᱫᱚ ᱵᱟᱝᱵᱚᱱ ᱵᱟᱰᱟᱭ ᱡᱚᱝ ᱠᱟᱱᱟ ᱾
ᱦᱳᱭ ᱦᱳᱭ ᱦᱮᱸ ᱾ ᱟᱫᱚ ᱚᱱᱠᱟᱜᱮ ᱟᱹᱰᱤ ᱟᱭᱢᱟ ᱢᱮᱱᱟᱜ ᱟᱠᱟᱜᱼᱟ ᱡᱩᱫᱤ ᱵᱚᱱ ᱾ ᱦᱩᱸ ᱱᱤᱭᱚᱢ ᱢᱟᱱᱟᱣ ᱠᱮᱭᱟ ᱥᱮ ᱛᱟᱦᱚᱞᱮ ᱩᱱᱟᱹᱜ ᱫᱚ ᱵᱟᱝ ᱦᱩᱭ ᱠᱚᱫ ᱛᱟᱵᱚᱱᱟ ᱟᱫᱚ ᱾ ᱪ ᱛᱟᱦᱞᱮ ᱠᱟᱴᱟ ᱾ ᱱᱮᱛᱟᱨ ᱢᱟ ᱵᱚᱦᱩ ᱟᱹᱰᱤ ᱠᱤᱪᱷᱩ ᱜᱮ ᱨᱳᱜᱽ ᱟᱡᱟᱨ ᱢᱮᱱᱟᱜ ᱟᱠᱟᱫᱼᱟ ᱛᱩᱫ ᱟᱠᱟᱱᱟ ᱱᱟᱣᱟ ᱱᱟᱣᱟ ᱾
ᱦᱮᱸ ᱾
ᱟᱫᱚ ᱚᱱᱠᱟ ᱵᱟᱵᱚᱱ ᱢᱟᱱᱟᱣ ᱵᱟᱲᱟᱭᱮᱜᱼᱟ ᱟᱨ ᱾ ᱚᱱᱟ ᱛᱮᱜᱮ ᱚᱱᱠᱟ ᱦᱩᱭ ᱵᱟᱲᱟᱜ ᱠᱟᱱ ᱛᱟᱵᱚᱱᱟ ᱨᱳᱜᱽ ᱟᱡᱟᱨ ᱠᱚ ᱾
ᱦᱮᱸ ᱦᱮᱸ ᱾
ᱦᱮ ᱟᱨ ᱚᱱᱠᱟ ᱾ ᱟᱭᱢᱟ ᱞᱮᱠᱟᱱᱟᱜ ᱜᱮ ᱢᱮᱱᱟᱜ ᱟᱠᱟᱜ-ᱟ ᱱᱮᱛᱟᱨ ᱢᱟ ᱟᱨ ᱱᱟᱶᱟ ᱱᱟᱶᱟ ᱠᱚ ᱛᱩᱫᱩᱜ ᱠᱟᱱᱟ ᱨᱳᱜᱽ ᱠᱚ ᱾
ᱦᱮᱸ ᱾
ᱟᱫᱚ ᱱᱦᱟᱜ ᱟᱵᱚ ᱞᱟᱹᱭ ᱫᱟᱞᱤᱧ ᱚᱱᱠᱟ ᱦᱚᱲᱢᱚ ᱵᱮᱥ ᱛᱟᱦᱮᱸ ᱞᱟᱹᱜᱤᱫ ᱾ ᱦᱚᱲᱢᱚ ᱠᱚ ᱟᱨᱚ ᱪᱮᱫ ᱪᱤᱠᱟᱹ ᱞᱮᱠᱷᱟᱱ ᱢᱟᱱᱮ ᱵᱷᱟᱜᱮ ᱦᱩᱭᱩᱜ-ᱟ ᱾ ᱱᱟᱯᱟᱭ ᱵᱚᱱ ᱛᱟᱦᱮᱱᱟ ᱾
ᱪᱮᱫ ᱪᱤᱠᱟᱹ ᱞᱮᱠᱷᱟᱱ ᱱᱟᱯᱟᱭ ᱵᱚᱱ ᱛᱟᱸᱦᱮᱱᱟ ᱢᱟᱱᱮ ᱟᱹᱞᱤᱧᱟᱜ ᱢᱚᱱᱮ ᱛᱮᱫᱚᱭ ᱞᱟᱹᱭᱟ ᱡᱮ ᱱᱚᱝᱠᱟ ᱟᱵᱚ ᱡᱮ ᱱᱚᱜ-ᱚᱭ ᱵᱟᱡᱟᱨ ᱠᱚᱨᱮ ᱵᱚᱱ ᱛᱟᱦᱮᱱ ᱠᱟᱱᱟ ᱱᱚᱣᱟ ᱡᱟᱹᱥᱛᱤ ᱥᱩᱱᱩᱢ ᱡᱤᱱᱤᱥ ᱠᱚᱵᱚᱱ ᱡᱚᱢ ᱮᱫᱟ ᱚᱱᱟ ᱚᱱᱟ ᱠᱚ ᱡᱚᱢ ᱠᱚ ᱠᱟᱹᱴᱤᱡ ᱠᱚᱢ ᱦᱩᱭᱩᱜ-ᱟ, ᱟᱨ ᱡᱟᱸᱦᱟ ᱛᱤᱱᱟᱹᱜ ᱵᱚᱱ ᱫᱟᱲᱮᱭᱟᱜ-ᱟ ᱚᱲᱟᱜ ᱨᱮ ᱛᱮᱭᱟᱨ ᱵᱟᱥᱟᱝ ᱠᱟᱛᱮᱜ ᱡᱚᱢ ᱛᱟᱯᱚᱨᱮ ᱡᱟᱹᱥᱛᱤ ᱥᱟᱨ ᱢᱟᱱᱮ ᱥᱟᱨ, ᱵᱤᱥ ᱡᱤᱱᱤᱥ ᱠᱚ ᱵᱟᱝᱵᱚᱱ ᱡᱚᱢᱟ ᱾ ᱚᱱᱟ ᱠᱚ ᱢᱚᱱᱮ ᱦᱩᱭᱩᱜ ᱛᱟᱞᱤᱧᱟ ᱡᱮ ᱱᱚᱣᱟ ᱠᱚ ᱵᱟᱹᱭ ᱵᱟᱹᱭ ᱛᱮ ᱢᱟᱱᱮ ᱨᱚᱲ ᱞᱮᱠᱷᱟᱱ ᱯᱟᱥᱮᱡ ᱩᱱᱟᱹᱜ ᱨᱳᱜᱽ ᱟᱡᱟᱨ ᱫᱚ ᱵᱟᱝ ᱟᱵᱚ ᱛᱟᱞᱟᱨᱮ ᱵᱟᱝ ᱦᱤᱡᱩᱜ-ᱟ ᱾ ᱟᱵᱤᱱᱟᱜ ᱪᱮᱫ ᱞᱮᱠᱟ ᱢᱟᱱᱮ ᱞᱟᱹᱭ ᱟᱭ?
ᱦᱳᱭ ᱦᱳᱭ ᱟᱹᱞᱤᱧ ᱢᱟ ᱟᱹᱵᱤᱱ ᱵᱤᱱ ᱞᱟᱹᱭ ᱠᱮᱫ ᱞᱮᱠᱟ ᱚᱱᱠᱟᱜᱮ ᱱᱚᱝᱠᱟ ᱜᱮ ᱟᱨ ᱡᱚᱛᱚ ᱠᱷᱚᱱ ᱢᱟᱲᱟᱝ ᱫᱚ ᱦᱩᱭᱩᱜ ᱠᱟᱱᱟ ᱟᱵᱚ ᱦᱚᱲᱢᱚ ᱛᱟᱦᱮᱸ ᱞᱟᱹᱜᱤᱫ ᱥᱮ ᱩᱸ ᱦᱚᱲᱢᱚ ᱵᱮᱥ ᱛᱟᱦᱮᱸ ᱞᱟᱹᱜᱤᱫ ᱟᱵᱚ ᱞᱟᱦᱟ ᱢᱚᱱᱮ ᱥᱟᱯᱷᱟ ᱠᱟᱛᱮᱜ ᱫᱚᱦᱚ ᱞᱟᱜᱟᱣ ᱟᱵᱚᱱᱟ ᱾
ᱦᱳᱭ ᱴᱷᱤᱠ ᱾
ᱢᱟᱱᱮ ᱢᱚᱱᱮ ᱨᱮ ᱤᱭᱟᱹ ᱠᱚ ᱫᱚᱦᱚ ᱵᱟᱝ ᱜᱟᱱᱚᱜ-ᱟ ᱨᱟᱹᱜᱤ ᱟᱹᱲᱤᱥ ᱠᱚ ᱾ ᱦᱩᱸ ᱡᱟᱦᱟᱸᱭ ᱡᱩᱫᱤ ᱠᱚ ᱢᱮᱛᱟ ᱵᱤᱱᱟ ᱡᱟᱦᱟᱱᱟᱜ ᱨᱟᱹᱜᱤ ᱠᱚ ᱵᱟᱝ ᱜᱟᱱᱚᱜ-ᱟ
ᱦᱳᱭ ᱾
ᱢᱚᱱᱮ ᱠᱚ ᱤᱭᱟᱹ ᱠᱟᱛᱮᱜ ᱫᱚᱦᱚ ᱠᱟᱜ ᱦᱩᱭᱩᱜ-ᱟ ᱥᱟᱯᱷᱟ ᱠᱟᱛᱮᱜ ᱾ ᱟᱨ ᱚᱱᱠᱟ ᱜᱮ ᱟᱨᱚ ᱟᱭᱢᱟ ᱞᱮᱠᱟᱱ ᱡᱤᱱᱤᱥ ᱠᱚᱦᱚᱸ ᱡᱟᱦᱟᱱᱟᱜ ᱠᱚ ᱞᱟᱹᱭ ᱵᱟᱲᱟᱭᱟ ᱦᱚᱲ ᱥᱮ, ᱟᱵᱮᱱ ᱨᱟᱹᱜᱤ ᱵᱟᱝ ᱜᱟᱱᱚᱜ-ᱟ ᱾
ᱦᱮᱣ ᱾
ᱵᱩᱡᱽ ᱥᱩᱡᱽ ᱠᱟᱛᱮᱫ ᱨᱚᱲ ᱦᱩᱭᱩᱜ-ᱟ ᱾
ᱦᱮᱣ ᱦᱮᱭ ᱾
ᱟᱨ ᱡᱟᱦᱟᱸ ᱫᱚᱵᱚᱱ ᱢᱮᱛᱟᱜ ᱠᱟᱱᱟ ᱚᱱᱮ ᱡᱳᱜᱟ ᱥᱮ, ᱡᱟᱦᱟᱸ ᱫᱚ ᱚᱱᱟ ᱯᱨᱟᱭ ᱠᱚᱨᱟᱣ ᱤᱫᱤ ᱞᱟᱜᱟᱜ-ᱟ ᱾
ᱟᱨ ᱡᱟᱦᱟᱸ ᱟᱵᱚᱱᱟᱜ ᱱᱤᱭᱚᱢ ᱢᱚᱛᱚ ᱚᱱᱠᱟ ᱡᱚᱢ ᱧᱩ ᱥᱮ ᱚᱱᱮ ᱡᱟᱦᱟᱸ ᱠᱚᱵᱤᱱ ᱞᱟᱹᱭ ᱠᱮᱫ ᱥᱩᱱᱩᱢ ᱮᱢᱟᱱ ᱡᱤᱱᱤᱥ ᱠᱚ ᱾ ᱚᱱᱟ ᱠᱚ ᱡᱟᱹᱥᱛᱤ ᱧᱚᱜ ᱡᱚᱢ ᱵᱟᱝ ᱜᱟᱱᱚᱜ-ᱟ ᱢᱟᱞ ᱢᱚᱥᱞᱟ ᱠᱚ ᱾
ᱦᱮᱭ ᱾
ᱦᱮᱸ ᱟᱨ ᱚᱱᱟ ᱠᱚ ᱚᱱᱠᱟ ᱱᱤᱭᱚᱢ ᱢᱟᱱᱟᱣ ᱵᱚᱱ ᱠᱚᱨᱟᱣ ᱞᱮᱠᱷᱟᱱ ᱱᱟᱜ ᱩᱱᱟᱹᱜ ᱡᱟᱹᱥᱛᱤ ᱫᱚ ᱱᱟᱜ ᱠᱷᱟᱱ ᱵᱟᱵᱚᱱ ᱤᱭᱟᱹᱜ-ᱟ ᱾
ᱟᱪᱪᱷᱟ ᱾
ᱦᱳᱭ ᱟᱹᱞᱤᱧᱟᱜ ᱢᱚᱱᱮ ᱛᱮᱫᱚ ᱱᱟᱜ ᱠᱷᱟᱱ ᱚᱱᱠᱟ ᱚᱱᱟ ᱠᱚᱜᱮ ᱾
ᱟᱨ ᱛᱟᱦᱚᱞᱮ ᱚᱱᱠᱟ ᱜᱮ ᱛᱟᱦᱚᱞᱮ ᱟᱨᱚ ᱟᱵᱤᱱᱟᱜ ᱡᱩᱫᱤ ᱢᱮᱱᱟᱜ ᱟᱠᱟᱫ ᱠᱷᱟᱱ ᱾
ᱦᱮᱸ ᱟᱵᱤᱧᱟᱜ ᱩᱭᱦᱟᱹᱨ ᱠᱚᱛᱮ ᱦᱚᱸ ᱤᱱᱟᱹ ᱠᱚᱜᱮ ᱢᱮᱱᱟᱜᱼᱟ ᱟᱨ᱾ ᱢᱟᱱᱮ ᱟᱵᱚ ᱫᱚ ᱵᱟᱲᱟᱭᱟᱵᱚᱱ ᱡᱮ ᱱᱚᱣᱟ ᱠᱚᱫᱚ ᱵᱟᱝ ᱵᱷᱟᱹᱜᱤᱭᱟ᱾ ᱵᱟᱲᱟᱭ ᱵᱩᱡᱷᱟᱹᱣ ᱠᱟᱛᱮᱫ ᱦᱚᱸ᱾ ᱢᱟᱱᱮ ᱟᱵᱚ ᱛᱚ ᱵᱷᱚᱵᱤᱥᱥᱚᱛ ᱨᱮᱱᱟᱜ ᱫᱚ ᱵᱟᱝᱵᱚᱱ ᱪᱤᱱᱛᱟᱹᱭᱟ ᱥᱟᱱᱟᱢ ᱦᱚᱲ ᱠᱚᱜᱮ ᱱᱤᱛᱚᱜᱟᱜ᱾ ᱱᱤᱛᱚᱜ ᱡᱤᱱᱤᱥ ᱜᱮᱵᱚᱱ ᱪᱤᱱᱛᱟᱹᱭᱟ ᱡᱮ ᱱᱤᱛᱚᱜ ᱪᱮᱫ ᱞᱮᱠᱟᱨᱮ᱾ ᱵᱷᱟᱜᱮᱢ ᱛᱟᱦᱮᱱᱟ ᱡᱮ ᱯᱚᱨᱮ᱾ ᱦᱟᱯᱮᱱ ᱫᱤᱱᱨᱮ ᱪᱤᱠᱟᱹᱛᱮ ᱵᱷᱟᱹᱜᱤᱢ ᱛᱟᱦᱮᱱᱟ ᱚᱱᱟ ᱫᱚ ᱵᱟᱝᱵᱚᱱ ᱪᱤᱱᱛᱟᱹᱭᱟ᱾ ᱱᱤᱛᱚᱜᱼᱟ ᱜᱮ ᱡᱮ ᱡᱟᱦᱱᱟᱜ ᱡᱤᱱᱤᱥ ᱵᱚᱱ ᱡᱚᱢᱟ ᱡᱮ ᱱᱤᱛᱚᱜ ᱵᱷᱟᱹᱜᱤᱢ ᱵᱩᱡᱷᱟᱹᱣ ᱞᱮᱠᱷᱟᱱ ᱜᱮ᱾ ᱦᱩᱭᱱᱟ ᱠᱤᱱᱛᱩ ᱡᱮ ᱱᱚᱣᱟ ᱡᱚᱢ ᱠᱟᱛᱮ ᱯᱚᱨᱮᱛᱮ ᱪᱮᱫ ᱦᱩᱭᱩᱜ ᱛᱤᱧᱟᱹ ᱚᱱᱟ ᱡᱤᱱᱤᱥ ᱵᱟᱝ ᱵᱚᱱ᱾ ᱢᱟᱱᱮ ᱵᱩᱡᱷᱟᱹᱣ ᱠᱟᱛᱮᱜ ᱨᱮᱦᱚᱸ ᱚᱱᱟ ᱡᱤᱱᱤᱥ ᱫᱚ ᱵᱟᱝᱵᱩᱱ ᱵᱩᱡᱷᱟᱹᱣ ᱞᱮᱠᱟ ᱵᱩᱱ ᱠᱟᱹᱢᱤ ᱜᱮᱭᱟ ᱵᱚᱱ᱾ ᱚᱱᱟ ᱠᱷᱟᱹᱛᱤᱨ ᱛᱮᱜᱮ ᱱᱚᱜᱼᱚᱭ ᱱᱚᱝᱠᱟ ᱟᱵᱚ ᱛᱟᱞᱟᱨᱮ᱾
ᱦᱳᱭ ᱦᱳᱭ ᱢᱟᱱᱮ᱾ ᱛᱟᱭ ᱟᱵᱚ ᱫᱚ ᱚᱱᱠᱟ ᱛᱟᱭᱚᱢ ᱫᱟᱨᱟᱢᱟᱜ ᱠᱟᱛᱷᱟ ᱠᱚᱫᱚ ᱵᱟᱵᱚᱱ ᱦᱩᱫᱤᱥ ᱫᱤᱥᱟᱹᱭᱟ᱾
ᱦᱮᱸ ᱦᱮᱸ
ᱟᱫᱚ ᱚᱱᱮ ᱡᱚᱠᱷᱚᱱ ᱦᱩᱭᱩᱜᱼᱟ ᱩᱱ ᱡᱚᱠᱷᱚᱱ᱾ ᱫᱤᱥᱟᱹᱭᱟ ᱵᱟᱝᱠᱷᱟᱱ ᱛᱟᱭᱚᱢ ᱫᱟᱨᱟᱢᱟᱜ ᱠᱟᱛᱷᱟ ᱠᱚᱫᱚ ᱵᱟᱵᱚᱱ ᱫᱤᱥᱟᱹᱭᱟ᱾ ᱦᱟᱯᱮᱱ ᱪᱮᱫ ᱦᱩᱭᱩᱜᱼᱟ᱾
ᱟᱫᱚ ᱵᱟᱵᱚᱱ ᱫᱤᱥᱟᱹᱭᱟ᱾
ᱦᱳᱭ ᱦᱳᱭ
ᱦᱮᱞᱳ ᱚᱱᱠᱟᱜᱮ ᱡᱩᱫᱤ ᱡᱚᱛᱚ ᱵᱚᱱ ᱢᱟᱱᱟᱣ ᱠᱮᱭᱟ ᱥᱮᱵᱚᱱ᱾ ᱵᱟᱛᱟᱣ ᱠᱮᱭᱟ ᱮᱸᱰᱮᱠᱷᱟᱱ ᱫᱚ ᱥᱟᱱᱟᱢ ᱦᱚᱲ ᱜᱮᱢ᱾ ᱢᱚᱡᱽ ᱛᱮᱜᱮ ᱵᱚᱱ ᱛᱟᱦᱮᱸ ᱠᱚᱜᱼᱟ ᱥᱮ ᱩᱱᱟᱹᱜ ᱨᱳᱜᱽ ᱟᱡᱟᱨ ᱠᱷᱚᱱ ᱫᱚᱵᱚᱱ ᱥᱟᱦᱟ ᱨᱮᱜᱮ ᱵᱚᱱ ᱛᱟᱦᱮᱸ ᱠᱚᱜᱼᱟ᱾
ᱦᱮᱸ ᱛᱚ ᱛᱟᱦᱚᱞᱮ ᱞᱟᱹᱭ ᱫᱟᱞᱤᱧ ᱚᱠᱛᱚ ᱠᱚᱦᱚᱸ ᱢᱟᱛᱚ ᱦᱩᱭ ᱦᱤᱡᱩᱜ ᱠᱟᱱᱟ᱾
ᱦᱮᱸ
ᱟᱹᱞᱤᱧ ᱢᱟ ᱟᱹᱵᱤᱱ ᱥᱟᱶᱛᱮ ᱜᱟᱞᱢᱟᱨᱟᱣ ᱠᱟᱛᱮᱫ ᱟᱹᱰᱤ ᱢᱚᱸᱡᱽ ᱜᱮᱞᱤᱧ ᱟᱹᱭᱠᱟᱹᱣ ᱠᱮᱫᱼᱟ᱾
ᱦᱮᱸ ᱟᱹᱞᱤᱧ ᱦᱚᱸ ᱱᱟᱯᱟᱭ ᱜᱮᱞᱤᱧ ᱟᱹᱭᱠᱟᱹᱣ ᱠᱮᱫᱟ ᱡᱮ᱾ ᱢᱟᱱᱮ ᱡᱟᱦᱟᱸ ᱠᱟᱛᱷᱟ ᱟᱹᱵᱤᱱ ᱵᱟᱹᱵᱤᱱ ᱵᱟᱲᱟᱭᱟ ᱚᱱᱟ ᱟᱹᱞᱤᱧ ᱵᱤᱱ ᱞᱟᱹᱭ ᱥᱚᱫᱚᱨᱟᱜ ᱞᱤᱧᱟᱹ ᱡᱟᱦᱟᱸ ᱠᱟᱛᱷᱟ᱾ ᱟᱹᱵᱤᱱ ᱵᱟᱹᱵᱤᱱ ᱵᱟᱲᱟᱭᱟ ᱟᱹᱞᱤᱧ ᱞᱤᱧ ᱵᱟᱲᱟᱭᱟ ᱚᱱᱟ ᱟᱹᱞᱤᱧ ᱞᱤᱧ ᱞᱟᱹᱭᱟᱫ ᱵᱤᱱᱟ ᱢᱟᱱᱮ᱾ ᱱᱚᱝᱠᱟ ᱱᱚᱝᱠᱟ ᱥᱩᱞᱩᱠ ᱛᱟᱦᱮᱱ ᱥᱮ ᱱᱚᱝᱠᱟ᱾ ᱠᱟᱛᱷᱟ ᱠᱚ ᱮᱯᱮᱢ ᱪᱟᱯᱟᱞ ᱦᱚᱸ ᱫᱚᱨᱠᱟᱨ ᱠᱟᱱ ᱜᱮᱭᱟ ᱡᱷᱚᱛᱚ ᱠᱤᱪᱷᱩ ᱫᱚ᱾ ᱡᱚᱛᱚ ᱦᱚᱲ ᱫᱚ ᱵᱟᱝᱵᱚᱱ ᱵᱟᱲᱟᱭᱟ ᱛᱚ ᱢᱟᱱᱮ᱾ ᱮᱠᱮ ᱚᱯᱚᱨ ᱚᱱᱠᱟ ᱞᱟᱹᱭ ᱞᱟᱹᱯᱟᱹᱭ ᱛᱟᱞᱟᱛᱮ ᱵᱟᱲᱟᱭ ᱞᱮᱠᱷᱟᱱ ᱵᱷᱟᱜᱤᱜᱼᱟ᱾
ᱦᱳᱭ ᱦᱳᱭ ᱟᱹᱵᱤᱱ ᱦᱚᱸ ᱟᱹᱞᱤᱧ ᱵᱤᱱ ᱞᱟᱹᱭᱟᱫ ᱞᱤᱧᱟᱹ ᱟᱹᱞᱤᱧ ᱦᱚᱸ ᱟᱹᱵᱤᱱ ᱞᱤᱧ ᱞᱟᱹᱭᱟᱫ ᱵᱤᱱᱟ᱾
ᱦᱳᱭ
ᱟᱹᱵᱤᱱᱟᱜ ᱠᱟᱛᱷᱟ ᱠᱚᱦᱚᱸ ᱟᱹᱞᱤᱧ ᱞᱤᱧ ᱵᱩᱡᱷᱟᱹᱣ ᱠᱮᱫᱟ᱾ ᱥᱮ ᱟᱹᱞᱤᱧᱟᱜ ᱠᱟᱛᱷᱟ ᱠᱚ ᱟᱹᱵᱤᱱ ᱵᱤᱱ ᱵᱩᱡᱷᱟᱹᱣ ᱠᱮᱜᱼᱟ᱾
ᱦᱚᱭ
ᱟᱫᱚ ᱱᱚᱝᱠᱟ ᱜᱮ ᱛᱟᱦᱚᱞᱮ ᱛᱟᱭᱚᱢ ᱫᱟᱨᱟᱢ᱾ ᱚᱠᱛᱚ ᱠᱚ ᱧᱟᱢ ᱞᱮᱱᱠᱷᱟᱱ